ᱦᱮᱸ ᱦᱮᱸ ᱾
ᱦᱮᱞᱳ ᱾
ᱦᱮᱸ ᱾
ᱦᱩᱸ ᱞᱟᱹᱭ ᱵᱤᱱ ᱦᱮᱸ ᱟᱡᱚᱢ ᱧᱟᱢ
ᱟᱪᱪᱷᱟ ᱾
ᱛᱟᱨᱯᱚᱨᱮ ᱟ ᱪᱮᱫ ᱠᱚ ᱞᱟᱹᱭᱟ ᱟᱢ ᱮᱢ ᱮ ᱰᱤᱭᱮᱞᱮᱰ ᱮᱢ ᱠᱚᱨᱟᱣ ᱰᱤᱭᱮᱞᱮᱰ ᱫᱚ ᱪᱮᱫ ᱮᱴᱟᱜ ᱥᱟᱵᱡᱮᱴ ᱛᱮ?
ᱦᱮᱸ ᱰᱤ ᱰᱤᱭᱮᱞᱮᱰ ᱫᱚ ᱤᱧ ᱫᱚ ᱵᱟᱹᱧ ᱠᱚᱨᱟᱣ ᱮᱫᱟ ᱤᱧ ᱫᱚ ᱵᱤᱭᱮᱰᱤᱧ ᱠᱚᱨᱟᱣ ᱮᱫᱟ ᱾
ᱵᱤᱭᱮᱰ, ᱚ ᱰᱤᱭᱮᱞᱮᱰ ᱤᱧ ᱞᱟ. ᱭ ᱮᱫᱟ. ᱧ ᱥᱚᱨᱤ ᱵᱤᱭᱮᱰ ᱮᱢ ᱠᱚᱨᱟᱣ ᱮᱫᱟ ᱾
ᱦᱮᱸ ᱦᱮᱸ ᱦᱮᱸ ᱾ ᱟᱫᱚ ᱵᱤᱭᱮᱰ ᱫᱚ ᱚᱱᱟ ᱫᱚ ᱡᱟᱦᱟ ᱟᱢᱟᱜ ᱢᱮᱡᱚᱨ ᱥᱟᱵᱽᱡᱮᱴ ᱠᱟᱱᱟ ᱚᱱᱟ ᱜᱮᱢ ᱧᱟᱢᱟ ᱾
ᱚ ᱚᱠᱟ ᱚᱱᱟᱨᱥᱤᱧ ᱠᱚᱨᱟᱣᱮᱫᱟ ᱚᱱᱟ ᱯᱮᱯᱟᱨ ᱜᱮ ᱟᱢ ᱫᱚ ᱧᱟᱢ ᱟᱨ ᱪᱮᱫ ᱨᱮ
ᱦᱳᱭ ᱦᱳᱭ ᱦᱳᱭ ᱾ ᱦᱳᱭ ᱦᱳᱭ ᱦᱳᱭ ᱾
ᱚ ᱾
ᱟᱫᱚ ᱱᱚᱣᱟ ᱫᱚ ᱢᱤᱫᱴᱮᱱ ᱵᱤᱭᱮᱰ ᱟᱨ ᱰᱤᱭᱮᱰ ᱚᱱᱟ ᱠᱚᱫᱚ ᱪᱮᱫ ᱚᱱᱟ ᱫᱚ ᱴᱨᱮᱱᱤᱝ ᱯᱨᱳᱜᱨᱟᱢ ᱠᱟᱱᱟ ᱛᱚ ᱟᱫᱚ ᱦᱮᱸ ᱴᱨᱮᱱᱤᱝ ᱯᱨᱳᱜᱨᱟᱢ ᱠᱟᱱᱟ ᱢᱟᱱᱮ ᱟᱢᱟᱜ ᱡᱟᱦᱟᱸ ᱤᱥᱴᱩᱰᱮᱱᱴᱟᱜ ᱡᱟᱦᱟᱸ ᱛᱤᱱᱟᱹᱜ ᱡᱟ ᱨᱤᱠᱣᱩᱨᱢᱮᱱᱴ ᱠᱟᱱᱟ ᱡᱮᱢᱚᱱ ᱮᱻ ᱩᱱᱠᱩᱣᱟᱜ ᱥᱟᱭᱠᱳᱞᱚᱡᱤ ᱨᱮᱱᱟᱜ ᱤᱭᱟᱹ ᱚᱱᱠᱟᱜᱮ ᱪᱮᱫ ᱜᱤᱫᱽᱨᱟᱹ ᱠᱚᱣᱟᱜ ᱪᱮᱜᱠᱟ ᱢᱮᱱᱴᱟᱞᱤᱴᱤ ᱠᱚ ᱪᱮᱫ ᱠᱚ ᱢᱮᱱᱟᱜ-ᱟ ᱩᱱᱠᱩ ᱪᱮᱫ ᱠᱚᱠᱚ ᱠᱩᱥᱤᱭᱟᱜ-ᱟ, ᱚᱱᱮ ᱚᱱᱟ ᱠᱚ ᱡᱷᱚᱛᱚ ᱠᱤᱪᱷᱩ ᱜᱮ ᱚᱱᱟ ᱠᱚᱫᱚ ᱠᱚ ᱴᱨᱮᱱᱤᱝ ᱴᱨᱮᱱᱤᱝ ᱫᱚᱠᱚ ᱮᱢᱟ ᱠᱚᱣᱟ ᱮᱢᱟ ᱠᱚᱣᱟ ᱾ ᱚᱱᱟ ᱦᱚᱛᱮᱫ ᱛᱮ ᱢᱤᱫᱴᱮᱱ ᱥᱟᱵᱽᱡᱮᱴ ᱢᱮᱱᱟᱜ-ᱟ ᱯᱮᱰᱟ ᱜᱩᱡᱩ ᱚᱱᱟ ᱦᱚᱸᱠᱚ ᱠᱚᱨᱟᱣ ᱦᱚᱪᱚ ᱠᱚᱜᱮᱭᱟ ᱟᱨᱠᱤ ᱾
ᱦᱩᱸ ᱾ ᱚᱱᱟ ᱫᱚ ᱤᱧᱟᱹᱜ ᱩᱱᱟᱜ ᱠᱤᱪᱷᱩ ᱫᱚ ᱵᱟᱰᱟᱭ ᱵᱟᱹᱱᱩᱜ ᱛᱤᱧᱟ ᱾
ᱟᱫᱚ ᱚᱱᱠᱟᱜᱮ ᱡᱚᱛᱚ ᱦᱚᱲᱟᱜ ᱜᱮ ᱵᱟᱰᱟᱭ ᱫᱚ ᱯᱳᱭᱞᱳ ᱠᱷᱚᱱᱟᱜ ᱫᱚ ᱵᱟᱝ ᱛᱟᱦᱮᱱ ᱛᱟᱵᱚᱱᱟ ᱾ ᱟᱫᱚ ᱚᱱᱠᱟ ᱜᱮ ᱡᱚᱠᱷᱚᱱ ᱢᱤᱫᱴᱮᱱ ᱡᱤᱱᱤᱥ ᱨᱮᱵᱚᱱ ᱵᱚᱞᱚ ᱤᱫᱤᱜ-ᱟ ᱟᱫᱚ ᱚᱱᱠᱟ ᱜᱮ ᱵᱟᱰᱟᱭ ᱦᱳᱭ ᱦᱳᱭ ᱚᱱᱠᱟ ᱵᱚᱱ ᱪᱮᱫ ᱤᱫᱤᱭᱟ ᱟᱨᱠᱤ ᱾
ᱦᱮᱸ, ᱦᱩᱸ ᱾
ᱦᱮᱸ᱾
ᱛᱟᱦᱚᱞᱮ ᱡᱚᱢ ᱠᱮᱭᱟᱢ ᱥᱮ ᱵᱟᱝ?
ᱟᱫᱚ ᱤᱧ ᱫᱚ ᱮᱠᱷᱚᱱᱳ ᱟᱹᱣᱨᱤᱧ ᱡᱚᱢᱟ᱾ ᱟᱫᱚ ᱚᱱᱠᱟᱜᱮ ᱪᱮᱫ ᱞᱮᱠᱟ ᱟᱢ ᱪᱮᱫ ᱞᱮᱠᱟ ᱚᱱᱠᱟ ᱜᱤᱫᱽᱨᱟᱹ ᱠᱚᱢ ᱯᱟᱲᱦᱟᱣ ᱠᱚᱣᱟ ᱤᱧᱦ ᱚᱱᱠᱟ ᱜᱮ ᱜᱤᱫᱽᱨᱟᱹ ᱜᱮ ᱯᱟᱲᱦᱟᱣᱤᱧ ᱪᱟᱞᱟᱣ ᱞᱮᱱᱟ ᱟᱨᱠᱤ᱾ ᱦᱮᱸ ᱢᱟᱱᱮ ᱚᱱᱠᱟᱜᱮ ᱟᱞᱮᱭᱟᱜ ᱦᱮᱸ ᱦᱮᱸ ᱟᱫᱚ ᱚᱱᱠᱟᱜᱮ ᱚᱲᱟᱜ ᱨᱮᱫᱚ ᱤᱧᱫᱚ ᱢᱟᱱᱮ ᱜᱟᱴ ᱚᱲᱟᱜ ᱨᱮᱦᱚᱧ ᱯᱟᱲᱦᱟᱣ ᱠᱚᱜᱮᱭᱟ ᱟᱨ ᱟᱸ ᱚᱱᱠᱟ ᱤᱭᱟᱹ ᱟᱞᱮ ᱥᱩᱨ ᱟᱹᱛᱩ ᱢᱮᱱᱟᱜᱼᱟ ᱟᱫᱚ ᱟ ᱢᱤᱫᱴᱮᱱ ᱚᱱᱠᱟ ᱤᱥᱠᱩᱞ ᱢᱮᱱᱟᱜ-ᱟ, ᱚᱱᱟ ᱤᱥᱠᱩᱞ ᱨᱮᱜᱮ ᱦᱟᱸᱜᱠᱷᱟᱡ ᱡᱟᱭᱜᱟ ᱫᱚ ᱢᱮᱱᱟᱜ ᱛᱤᱧᱟ ᱟᱨᱠᱤ᱾ ᱟᱫᱚ ᱚᱱᱠᱟᱜᱮ ᱱᱤᱛᱚᱜ ᱦᱚᱸ ᱜᱤᱫᱽᱨᱟᱹ ᱯᱟᱲᱟᱣ ᱜᱤᱧ ᱪᱟᱞᱟᱣ ᱞᱮᱱᱟ ᱟᱨᱠᱤ ᱟᱫᱚ ᱦᱚᱜᱼᱚᱭ ᱚᱲᱟᱜ ᱦᱚᱸ ᱱᱤᱛᱚᱜ ᱟᱨᱚᱧ ᱵᱚᱞᱚᱱᱟ ᱟᱫᱚ ᱡᱚᱢ ᱠᱚᱦᱚᱸ ᱚᱱᱠᱟ ᱛᱮᱭᱟᱨ ᱫᱚ ᱦᱩᱭ ᱟᱠᱟᱱᱟ ᱟᱨᱠᱤ᱾ ᱛᱟᱞᱦᱮ ᱮᱠᱷᱚᱱᱳ ᱯᱚᱨᱡᱚᱱᱛᱚ ᱟᱫᱚ ᱡᱚᱢ ᱫᱚ ᱟᱹᱣᱨᱤ ᱦᱩᱭᱩᱜᱼᱟ ᱟᱨᱠᱤ᱾
ᱚ᱾
ᱦᱩᱸ ᱦᱩᱸ ᱦᱩᱸ᱾ ᱟᱫᱚ ᱢᱤᱫᱴᱮᱱ ᱡᱤᱱᱤᱥ ᱵᱟᱹᱞᱤᱧ ᱠᱩᱞᱤ ᱞᱮᱫ ᱵᱤᱱᱟ ᱢᱮᱰᱟᱢ ᱦᱟᱱᱮ ᱟᱫᱚ ᱚᱱᱠᱟ ᱡᱚᱢ ᱪᱮᱛᱟᱱ ᱨᱮ ᱢᱟᱱᱮ ᱪᱮᱫ ᱠᱚ ᱤᱱᱴᱟᱨᱮᱥᱴ ᱢᱮᱱᱟᱜ ᱛᱟᱵᱤᱱᱟ ᱢᱟᱱᱮ ᱪᱮᱫ ᱠᱚᱵᱤᱱ ᱠᱩᱥᱤᱭᱟᱜ ᱜᱮᱭᱟ ᱟᱨᱠᱤ ᱡᱟᱢ ᱠᱚᱫᱚ?
ᱡᱟᱢ ᱪᱮᱛᱟᱱ ᱨᱮ?
ᱦᱳᱭ ᱦᱳᱭ ᱦᱳᱭ᱾
ᱡᱚᱢ ᱪᱮᱛᱟᱱ ᱫᱟᱠᱟ ᱩᱛᱩ ᱟᱨ ᱪᱮᱫ᱾
ᱦᱮᱸᱜ ᱟᱫᱚ ᱚᱠᱚᱭ ᱠᱚᱣᱟᱜ ᱫᱚ ᱢᱟᱱᱮ ᱟᱹᱰᱤ ᱠᱤᱪᱷᱩ ᱤᱱᱴᱟᱨᱮᱥᱴ ᱛᱟᱦᱮᱱᱟ ᱛᱚ ᱚᱠᱚᱭ ᱠᱚᱫᱚ ᱱᱚᱝᱠᱟ ᱵᱟᱦᱨᱮ ᱠᱚᱨᱮᱱᱟᱜ ᱪᱮᱫ ᱢᱳᱢᱳᱥ ᱠᱚᱠᱚ ᱡᱚᱢᱟ᱾
ᱠᱟᱱᱟ ᱤᱧ ᱫᱚ ᱚ ᱢᱟᱱᱮ ᱪᱮᱫ ᱞᱟᱹᱭᱟ ᱠᱚ ᱡᱚᱢ ᱫᱚ ᱚᱲᱟᱜ ᱨᱮᱫᱚ ᱤᱧᱤᱧ ᱠᱩᱥᱤᱭᱟᱜ ᱜᱮᱭᱟ ᱢᱟᱱᱮ ᱫᱳᱞ ᱫᱟᱠᱟ ᱠᱷᱟᱱᱜᱮ ᱟᱨ ᱟᱞᱩ ᱥᱤᱯᱤ ᱠᱷᱟᱱᱜᱮ ᱤᱧᱟᱜ ᱫᱚ ᱦᱩᱭᱩᱜᱼᱟ᱾ ᱟᱨ ᱟᱨ ᱵᱟᱦᱨᱮ ᱫᱚ ᱪᱟᱭᱱᱤᱥ ᱠᱷᱟᱵᱟᱨ ᱦᱟᱱᱮ ᱵᱤᱨᱭᱟᱱᱤ ᱢᱮᱱᱟᱜᱼᱟ᱾ ᱥᱮ ᱢᱟᱱᱮ ᱡᱷᱚᱛᱚ ᱠᱷᱚᱱᱟᱜ ᱯᱨᱤᱭᱚ ᱠᱷᱟᱵᱟᱨ ᱵᱟᱦᱨᱮ ᱫᱚ᱾ ᱡᱚᱢ ᱠᱷᱟᱱᱤᱧ ᱚᱟᱧ ᱡᱚᱢᱟ ᱵᱟᱝ
ᱦᱮᱸ ᱦᱮᱸ ᱦᱮᱸ᱾ ᱟᱫᱚ ᱚᱠᱚᱭ ᱠᱚᱫᱚ ᱢᱳᱢᱳᱥ ᱠᱚ ᱠᱩᱥᱤᱭᱟᱜᱼᱟ, ᱚᱠᱚᱭ ᱠᱚᱫᱚ ᱵᱟᱨᱜᱟᱨ ᱠᱚ ᱠᱩᱥᱤᱭᱟᱜᱼᱟ ᱚᱠᱚᱭ ᱠᱚᱫᱚ ᱪᱟᱣᱢᱤᱱ ᱠᱚ ᱠᱩᱥᱤᱭᱟᱜᱼᱟ, ᱚᱠᱚᱚᱭ ᱠᱚᱫᱚ ᱚᱱᱠᱟ ᱵᱤᱨᱤᱭᱟᱱᱤ ᱠᱚ ᱠᱚ ᱠᱩᱥᱤᱭᱟᱜ ᱜᱮᱭᱟ ᱛᱚ ᱢᱟᱱᱮ ᱡᱷᱚᱛᱚ ᱦᱚᱲᱟᱜ ᱟᱞᱟᱫᱟ ᱟᱞᱟᱫᱟ ᱤᱱᱴᱟ
ᱦᱮᱸ ᱩᱸ ᱪᱟᱣᱢᱤᱱ ᱫᱚ ᱵᱟᱧ ᱤᱧ ᱫᱚ ᱵᱤᱨᱨᱤᱭᱟᱱᱤ ᱜᱮ᱾
ᱟᱪᱪᱷᱟ ᱟᱪᱪᱷᱟ ᱟᱪᱪᱷᱟ᱾ ᱛᱟᱦᱞᱮ ᱚᱱᱠᱟ ᱢᱟᱡᱷᱮ ᱢᱚᱡ ᱡᱮ ᱵᱟᱨᱦᱨᱮ ᱠᱚᱨᱮᱱᱟᱜ ᱤᱭᱟᱹ ᱢᱟᱱᱮ ᱡᱚᱢ ᱠᱚᱦᱚᱸ ᱵᱤᱱ ᱡᱚᱢ ᱜᱮᱭᱟ ᱵᱟᱝ?
ᱦᱚᱸ ᱵᱟᱦᱨᱮ ᱠᱚᱨᱮ ᱦᱚᱸ᱾ ᱡᱠᱷᱚᱱ ᱫᱚᱦᱚᱱ ᱚᱱᱟ ᱫᱚ᱾
ᱟᱫᱚ ᱢᱟᱱᱮ
ᱪᱮᱫ?
ᱮᱸ ᱱᱤᱱᱛᱟᱹᱣ ᱦᱚᱲ ᱠᱚᱠᱚ ᱵᱟᱲᱟᱭ ᱜᱮᱭᱟ ᱥᱮ ᱱᱚᱝᱠᱟ ᱦᱮᱞᱯ ᱦᱮᱞᱛᱷ ᱥᱟᱞᱟᱜ ᱥᱮ ᱢᱮᱰᱤᱠᱮᱞ ᱥᱟᱞᱟᱜ ᱡᱟᱦᱟᱸᱭ ᱠᱚ ᱡᱚᱯᱲᱟᱣ ᱢᱮᱱᱟᱜ ᱠᱚᱣᱟ ᱟᱨᱠᱤ᱾ ᱩᱱᱠᱩ ᱠᱚ ᱞᱟᱹᱭ ᱵᱟᱲᱟᱭ ᱜᱮᱭᱟ ᱡᱮ ᱢᱟᱱᱮ ᱱᱤᱝᱠᱟᱹ ᱟᱨᱠᱤ ᱵᱟᱦᱨᱮ ᱨᱮᱱᱟᱜ ᱡᱚᱢ ᱫᱚ ᱵᱮᱥᱤ ᱡᱚᱢ ᱵᱟᱝ ᱜᱟᱱᱚᱜ-ᱟ ᱟᱨᱠᱤ᱾
ᱚ᱾
ᱦᱩᱸ ᱦᱩᱸ ᱟᱫᱚ ᱵᱟᱦᱨᱮ ᱨᱮᱱᱟᱜ ᱫᱚ ᱟᱹᱰᱤ ᱠᱤᱪᱷᱩ ᱢᱟᱱᱮ ᱨᱤᱪ ᱠᱚᱠᱚ ᱢᱮᱥᱟᱣᱟᱜᱼᱟ ᱛᱚ ᱛᱟᱨᱯᱚᱨᱮ ᱚᱱᱠᱟ ᱦᱟᱭᱡᱤᱱ ᱠᱚ ᱢᱮᱱᱴᱮᱱ ᱠᱚ ᱢᱟᱱᱮ ᱴᱷᱤᱠ ᱴᱷᱟᱠ ᱵᱟᱠᱚ ᱢᱮᱱᱴᱮᱱᱟ ᱛᱚ ᱾
ᱦᱟᱸ
ᱡᱮ ᱩᱱᱠᱩ ᱮᱠᱥᱯᱟᱨᱴ ᱠᱚᱫᱚ ᱠᱚ ᱞᱟᱹᱭ ᱵᱟᱲᱟᱭ ᱜᱮᱭᱟ ᱡᱮ ᱵᱟᱦᱨᱮ ᱨᱮᱱᱟᱜ ᱫᱚ ᱵᱤᱥᱤ ᱟᱞᱚᱯᱮ ᱡᱚᱢᱟ ᱾
ᱦᱮᱸ ᱦᱮᱸ ᱟᱨ ᱵᱟᱦᱟᱨᱮ ᱫᱚ ᱠᱷᱩᱵ ᱠᱚᱢ ᱚᱲᱟᱜ ᱡᱟᱦᱟᱱᱟᱜ ᱛᱮᱭᱟᱨ ᱦᱩᱭᱩᱜᱼᱟ ᱚᱲᱟᱜ ᱨᱮᱜᱮ ᱛᱮᱭᱟᱨ ᱜᱮᱭᱟᱞᱮ ᱚᱱᱮ ᱵᱤᱨᱤᱭᱟᱱᱤ ᱠᱟᱛᱷᱟᱧ ᱞᱟᱹᱭ ᱠᱮᱭᱟ ᱛᱚ ᱚᱱᱟ ᱫᱚ ᱚᱲᱟᱜ ᱨᱮᱜᱮᱞᱮ ᱛᱮᱭᱟᱨ ᱜᱮᱭᱟ ᱯᱨᱟᱭ ᱜᱮ ᱡᱚᱢ ᱥᱟᱱᱟ ᱡᱮ
ᱦᱮᱸ ᱦᱮᱸ ᱟᱫᱚ ᱛᱟᱦᱚᱞᱮ ᱟᱵᱤᱱ ᱵᱤᱱ ᱵᱟᱲᱟᱭᱟ ᱥᱮ ᱵᱟᱝ ᱚᱱᱮ ᱚᱱᱟ ᱠᱚ ᱛᱮᱭᱟᱨ ᱢᱟᱱᱮ ᱵᱤᱨᱤᱭᱟᱱᱤ ᱠᱚ ᱛᱮᱭᱟᱨ ᱦᱮᱸ ᱾
ᱦᱮᱸ ᱦᱮᱸ
ᱛᱟᱦᱚᱞᱮ ᱮᱻᱮᱻ ᱢᱟᱱᱮ ᱵᱤᱨᱤᱭᱟᱱᱤ ᱨᱮᱫᱚ ᱚᱱᱠᱟᱱᱟᱜ ᱢᱟᱱᱮ ᱮᱥᱯᱮᱥᱟᱞ ᱢᱟᱱᱮ ᱪᱮᱫ ᱠᱚ ᱢᱚᱥᱞᱟ ᱠᱚ ᱥᱮ ᱪᱮᱫ ᱠᱚ ᱢᱟᱱᱮ ᱪᱮᱫ ᱞᱮᱠᱟ ᱠᱟᱛᱮᱫ ᱠᱚ ᱛᱚᱭᱨᱤᱭᱟ ᱚᱱᱟ ᱠᱚ ᱡᱩᱫᱤ ᱠᱟᱹᱴᱤᱡ ᱵᱤᱱ ᱞᱟᱹᱭ ᱮᱱᱠᱷᱟᱱ ᱫᱚ ᱵᱷᱟᱹᱜᱤ ᱠᱚᱜ ᱜᱮᱭᱟ ᱟᱹᱞᱤᱧ ᱦᱚᱸᱞᱤᱧ ᱵᱟᱲᱟᱭ ᱧᱟᱢ ᱠᱮᱭᱟ ᱟᱨᱠᱤ ᱾
ᱟᱫᱚ ᱪᱮᱫ ᱵᱤᱨᱮᱥᱟᱢ ᱵᱷᱟᱡᱟ ᱠᱮᱫᱼᱟ ᱾ ᱵᱚᱞᱮ ᱪᱮᱫ ᱞᱮᱠᱟ ᱡᱤᱞ ᱞᱮᱠᱟᱢ ᱩᱛᱩᱭᱟ᱾ ᱚᱱᱠᱟᱢ ᱩᱛᱩ ᱠᱮᱭᱟ ᱛᱟᱨᱯᱚᱨᱮ ᱦᱟᱱᱮ ᱡᱮ ᱯᱷᱨᱮᱰ ᱨᱟᱭᱤᱥ ᱠᱚ ᱤᱥᱤᱱ ᱫᱟ ᱦᱟᱱᱮ ᱪᱟᱣᱞᱮ ᱪᱮᱫ ᱞᱮᱠᱟᱢ ᱛᱮᱭᱟᱨᱟ ᱚᱱᱠᱟ ᱜᱮ ᱦᱟᱯ ᱥᱤᱫᱷᱚ ᱫᱟᱠᱟ ᱠᱟᱢ ᱠᱚᱲᱟ ᱠᱮᱜᱼᱟ ᱾
ᱦᱮᱸ ᱦᱮ ᱦᱮᱸ
ᱛᱟᱨᱯᱚᱨᱮ ᱟᱹᱰᱤ ᱜᱟᱱ ᱢᱚᱥᱞᱟ ᱧᱟᱢᱟ ᱚᱱᱟ ᱢᱚᱥᱞᱟ ᱠᱚ ᱟᱹᱜᱩ ᱠᱮᱜᱼᱟ ᱾ ᱛᱟᱯᱚᱨᱮ ᱦᱟᱱᱮ ᱢᱟᱱᱮ ᱫᱷᱟᱯᱮ ᱫᱷᱟᱯᱮ ᱞᱟᱦᱟᱢ ᱫᱟᱠᱟᱢ ᱡᱟ ᱮᱢ ᱠᱮᱭᱟ ᱛᱟᱯᱚᱨ ᱚᱱᱟ ᱡᱤᱞ ᱩᱛᱩ ᱠᱟᱫᱟᱢ ᱦᱟᱱᱮ ᱦᱟᱯ ᱚᱱᱟ ᱩᱛᱩᱢ ᱮᱢ ᱠᱮᱭᱟ ᱛᱟᱨᱯᱚᱨ ᱟᱨᱚ ᱵᱤᱨᱮᱥᱛᱟᱢ ᱮᱢ ᱠᱤᱭᱟ ᱛᱟᱨᱯᱚᱨᱮ ᱛᱚᱣᱟ ᱛᱟᱦᱮᱱᱟ ᱛᱟᱨᱯᱚᱨᱮ ᱪᱮᱫ ᱠᱚ ᱞᱮᱭᱟ ᱟᱨ ᱦᱟᱱᱮ ᱛᱟᱢ ᱠᱮᱥᱚᱨ ᱛᱟᱦᱮᱱᱟ ᱵᱩᱡᱷᱟᱹᱣ ᱾ ᱚᱱᱟ ᱠᱚᱢ ᱮᱢᱟ ᱚᱱᱟ ᱫᱟᱜ ᱮᱢ ᱠᱤᱭᱟ ᱟᱨᱚ ᱟᱨᱚ ᱫᱟᱠᱟᱢ ᱮᱢ ᱠᱮᱭᱟ ᱢᱟᱱᱮ ᱫᱷᱟᱯᱮ ᱫᱷᱟᱯᱮᱢ ᱤᱭᱟᱹ ᱤᱫᱤ ᱠᱮᱭᱟ ᱾ ᱛᱟᱨᱯᱚᱨᱮᱢ ᱫᱟᱯᱟᱞ ᱠᱮᱜᱼᱟ ᱚᱱᱟᱜᱮ ᱦᱩᱭᱱᱟ ᱾
ᱟᱪᱪᱷᱟ ᱟᱪᱪᱷᱟ ᱦᱮᱸ ᱦᱮᱸ ᱦᱮᱸ ᱚᱱᱮ ᱡᱮ ᱨᱮᱥᱤᱯᱤ ᱟᱵᱤᱱ ᱵᱤᱱ ᱥᱮᱭᱟᱨ ᱠᱮᱫᱟ ᱱᱚᱰᱮ ᱠᱷᱚᱱᱟᱜ ᱟᱹᱞᱤᱧ ᱦᱚᱸ ᱠᱤᱪᱷᱩ ᱵᱟᱰᱟᱭ ᱦᱩᱭᱮᱱ ᱛᱟᱞᱤᱧᱟ ᱟᱨᱠᱤ ᱾ ᱟᱫᱚ ᱱᱤᱝᱠᱟᱹ ᱠᱟᱛᱮᱫ ᱜᱮ ᱦᱟ- ᱢᱟᱱᱮ
ᱟᱨ ᱦᱩᱰᱤᱧ ᱠᱷᱚᱱᱟᱜ ᱜᱮ ᱫᱚ ᱤᱥᱤᱱ ᱵᱟᱥᱟᱝ ᱪᱮᱛᱟᱱ ᱨᱮ ᱛᱚ ᱫᱚᱢᱮ ᱤᱱᱴᱟᱨᱮᱥᱴ ᱦᱩᱰᱤᱧ ᱠᱷᱚᱱ ᱜᱮ ᱾ ᱵᱟᱲᱟᱭᱟᱵᱤᱱ ᱛᱚ ᱤᱥ ᱮ ᱠᱷᱮᱞ ᱵᱟᱲᱟ ᱫᱚ ᱦᱩᱰᱤᱝ ᱠᱷᱚᱱᱟᱜ ᱦᱩᱭ ᱟᱠᱟᱱᱟ ᱾
ᱟᱪᱪᱷᱟ ᱟᱪᱷᱟ ᱦᱮᱸ ᱦᱮᱸᱦᱮᱸ ᱛᱟᱦᱚᱞᱮ ᱢᱟᱡᱷᱮ ᱢᱚᱫᱽᱷᱮ ᱚᱲᱟᱜ ᱚᱲᱟᱜ ᱠᱚᱨᱮ ᱦᱚᱸ ᱱᱚᱝᱠᱟ ᱫᱟᱠᱟ ᱩᱛᱩ ᱠᱚᱵᱤᱱ ᱤᱥᱤᱱ ᱵᱟᱲᱟᱭ ᱜᱮᱭᱟ ᱦᱮᱸ ᱥᱮ ᱵᱟᱝ ᱫᱟᱠᱟ ᱠᱚ ᱩᱛᱩ ᱠᱚ ᱾ ᱟᱪᱪᱷᱟ ᱟᱪᱪᱷᱟ ᱾ ᱛᱟᱦᱚᱞᱮ ᱱᱚᱝᱠᱟ ᱡᱩᱫᱤ ᱥᱟᱵ ᱠᱟᱜ ᱵᱤᱱ ᱢᱟᱱᱮ ᱚᱲᱟᱜ ᱨᱮ ᱡᱟᱦᱟᱸᱭ ᱥᱯᱮᱥᱟᱞ ᱜᱮᱥᱴ ᱠᱚᱠᱚ ᱦᱮᱡ ᱮᱱᱟ ᱦᱮᱸ ᱥᱮ ᱵᱟᱝ
ᱦᱮᱸ
ᱛᱟᱦᱚᱞᱮ ᱩᱱᱠᱩ ᱩᱱᱠᱩ ᱞᱟᱹᱜᱤᱫ ᱫᱚ ᱱᱚᱝᱠᱟ ᱮᱥᱯᱮᱥᱟᱞ ᱠᱚ ᱪᱮᱫ ᱠᱚ ᱢᱟᱱᱮ ᱱᱟᱣᱟ ᱱᱟᱣᱟ ᱵᱤᱱ ᱛᱮᱭᱟᱨ ᱵᱟᱲᱟ ᱟᱠᱟᱫᱟ ᱚᱱᱟ ᱠᱚᱵᱤᱱ ᱞᱟᱹᱭ ᱞᱮᱠᱷᱟᱱ ᱛᱚ ᱵᱷᱟᱹᱜᱤ ᱠᱚᱜ ᱜᱮᱭᱟ ᱾
ᱱᱟ ᱤᱧ ᱫᱚ ᱚᱝᱠᱟ ᱤᱧ ᱫᱚ ᱪᱮ ᱦᱚᱸ ᱵᱟᱠᱚ ᱛᱮᱭᱟᱨ ᱦᱚᱪᱚᱧ ᱜᱮᱭᱟ ᱤᱧ ᱫᱚ ᱛᱤᱨᱮᱧ ᱛᱮᱭᱟᱨᱟ ᱡᱚᱠᱷᱚᱱ ᱮᱠᱞᱟᱧ ᱛᱟᱦᱮᱱᱟ ᱾ ᱠᱤ ᱵᱟᱨ ᱦᱚᱲᱚᱲ ᱢᱮᱱᱟᱜ ᱞᱤᱧᱟᱹ ᱵᱟᱵᱟ ᱟᱨ ᱤᱧ ᱢᱮᱱᱟᱜ ᱞᱤᱧᱟᱹ ᱾ ᱛᱚᱠᱷᱚᱱ ᱤᱥᱤᱱ ᱵᱟᱲᱟ ᱫᱚ ᱢᱟ ᱛᱟᱦᱮᱸ ᱞᱮᱠᱷᱟᱱ ᱫᱚ ᱩᱱᱤ ᱫᱚ ᱢᱟᱱᱮ ᱤᱧ ᱠᱚᱞᱮᱡᱡᱽ ᱠᱷᱚᱱᱟᱜ ᱦᱮᱡ ᱵᱟᱲᱟ ᱛᱮᱜᱮ ᱛᱤ ᱟᱨᱚ ᱜᱚᱲᱚ ᱫᱚᱧ ᱜᱚᱲᱟᱭᱟ ᱴᱩᱠ ᱴᱟᱠ ᱩᱱᱟᱹᱜ ᱫᱚ ᱵᱟᱹᱧ ᱤᱥᱤᱱ ᱵᱟᱲᱟᱭ ᱜᱮ ᱾
ᱚ ᱚ ᱚ ᱟᱪᱪᱷᱟ ᱟᱪᱪᱷᱟ ᱟᱪᱪᱷᱟ ᱚ ᱾ ᱪᱟᱞ ᱦᱮᱸ ᱟᱨ ᱡᱟᱦᱟᱸ ᱮᱸᱻ ᱟᱨ ᱢᱤᱫᱴᱮᱱ ᱠᱩᱠᱞᱤ ᱢᱟᱱᱮ ᱱᱚᱝᱠᱟ ᱤᱥᱤᱱ ᱵᱟᱥᱟᱝ ᱪᱷᱟᱲᱟ ᱟᱨᱠᱤ ᱡᱚᱢ ᱧᱩ ᱪᱷᱟᱲᱟ ᱱᱚᱝᱠᱟ ᱵᱟᱦᱨᱮ ᱠᱚ ᱡᱮᱢᱚᱱ ᱚᱠᱚᱭ ᱠᱚᱫᱚ ᱵᱟᱨᱦᱮ ᱫᱟᱬᱟᱱ ᱠᱚ ᱪᱟᱞᱟᱜᱼᱟ ᱢᱚᱱᱮ ᱯᱷᱟᱨᱪᱟ ᱞᱟᱹᱜᱤᱫ ᱚᱝᱠᱟ ᱟᱵᱤᱱᱟᱜ ᱫᱟᱬᱟᱱ ᱠᱚᱨᱮᱱᱟᱜ ᱩᱱᱟᱹᱜ ᱤᱱᱴᱟᱨᱮᱥᱴ ᱢᱮᱱᱟᱜ ᱛᱟᱹᱵᱤᱱᱟ ᱥᱮ ᱵᱟᱹᱱᱩᱜ ᱛᱟᱵᱤᱱᱟ?
ᱢᱮᱱᱟ ᱫᱚ ᱢᱮᱱᱟ ᱚᱠᱚᱭ ᱤᱫᱤ ᱦᱚᱲ ᱵᱟᱹᱱᱩᱜ ᱠᱚᱣᱟ
ᱦᱮᱸ ᱦᱮᱸ ᱟᱪᱪᱷᱟ ᱟᱪᱪᱷᱟ
ᱫᱟᱱ ᱫᱚ ᱤᱪᱪᱷᱟᱹ ᱫᱚ ᱢᱮᱱᱟᱜᱼᱟ ᱠᱤᱱᱛᱩ ᱪᱟᱞᱟ ᱱᱟᱜ ᱴᱟᱭᱤᱢ ᱦᱚᱸ ᱵᱟᱞ ᱧᱟᱢ ᱢᱟᱱᱮ ᱵᱟᱹᱧ ᱧᱟᱢ ᱠᱟᱜᱼᱟ ᱾ ᱟᱨ ᱮᱠᱞᱟ ᱦᱚᱸᱠᱤᱢ ᱛᱟᱨᱮ ᱫᱟᱲᱮ ᱛᱟᱯᱚᱨ ᱢᱮᱱ ᱫᱚ ᱦᱩᱭᱩᱜ ᱠᱟᱱᱟ ᱟᱨᱚ ᱯᱚᱭᱥᱟ ᱠᱟᱹᱣᱰᱤ ᱦᱮᱸᱥᱮ ᱵᱷᱟᱜᱮ ᱯᱚᱭᱥᱟ ᱵᱟᱝ ᱛᱟᱦᱮ ᱞᱮᱱᱠᱷᱟᱱ ᱚᱲᱟᱜ ᱠᱷᱚᱱᱟᱜ ᱩᱰᱳ ᱢᱟᱱᱮ ᱵᱟᱡᱟᱨ ᱨᱮ ᱩᱰᱳ ᱢᱟᱱᱮ ᱯᱚᱭᱥᱟ ᱫᱚᱨᱠᱟᱨ ᱦᱮᱸᱥᱮ ᱢᱟᱱᱟ ᱾
ᱦᱳᱭ ᱦᱳᱭ ᱚᱱᱟ ᱫᱚ ᱮᱠᱟᱞ ᱜᱮ ᱫᱚᱨᱠᱟᱨᱚᱜ ᱾ ᱠᱟᱱᱟ ᱯᱚᱭᱥᱟ ᱡᱩᱫᱤ ᱟᱢᱟᱜ ᱯᱚᱠᱮᱴ ᱨᱮ ᱛᱟᱦᱮᱱ ᱛᱟᱢᱟ ᱮᱸᱰᱮ ᱪᱷᱟᱱᱟ ᱢᱟᱜ ᱾ ᱫᱩᱱᱤᱭᱟᱹ ᱜᱮ ᱮᱠᱫᱚᱢ ᱜᱚᱴᱟ ᱯᱷᱟᱸᱠᱟ ᱜᱮᱛᱟᱢᱟ ᱟᱨ ᱟᱨ ᱡᱩᱫᱤ ᱯᱚᱭᱥᱟ ᱜᱮ ᱵᱟᱝ ᱛᱟᱦᱮᱱ ᱛᱟᱢᱟ ᱛᱟᱞᱦᱮ ᱚᱠᱟᱥᱮᱜ ᱦᱚᱸ ᱵᱟᱝᱠᱚ ᱞᱟᱹᱭ ᱦᱚᱸ ᱚᱠᱟᱥᱮᱫ ᱦᱚᱸ ᱵᱟᱝᱠᱚ ᱞᱟᱹᱭᱼᱟ ᱟᱨᱠᱤ ᱾ ᱦᱚᱸ ᱦᱚᱸ ᱟᱪᱪᱷᱟ ᱾ ᱛᱟᱦᱞᱮ ᱱᱚᱝᱠᱟ ᱢᱟᱱᱮ ᱫᱟᱬᱟᱱ ᱫᱚ ᱪᱟᱞᱟᱜ ᱨᱮᱱᱟᱜ ᱤᱪᱪᱷᱟᱹ ᱫᱚ ᱢᱮᱱᱟᱜᱼᱟ ᱟᱫᱚ ᱟᱹᱵᱤᱱ ᱢᱚᱱᱮ ᱫᱚᱵᱤᱱ ᱠᱟᱜ ᱜᱮᱭᱟ ᱡᱮ ᱡᱤᱫᱤ ᱚᱱᱠᱟ ᱥᱩᱡᱳᱜ ᱡᱩᱫᱤ ᱞᱤᱧ ᱧᱟᱢᱟ ᱦᱮᱸ ᱥᱮ ᱵᱟᱝ ᱛᱚᱞᱦᱮ ᱚᱝᱠᱟ
ᱠᱟᱦᱟᱛ ᱡᱮ ᱢᱚᱱᱮ ᱦᱚᱸ ᱪᱮᱜ ᱞᱮᱠᱟ ᱥᱩᱡᱳᱠ ᱛᱚ ᱵᱚᱞᱛᱮ ᱪᱮᱞᱠᱟ ᱦᱳᱭᱳᱜ ᱜᱮᱭᱟ ᱡᱟᱦᱱᱟᱜ ᱥᱮᱢᱤᱱᱟᱨ ᱦᱳᱭᱱᱟ ᱠᱷᱚᱵᱚᱨ ᱧᱟᱢᱭᱚᱜ ᱾ ᱚᱱᱠᱟᱱᱟ ᱚᱱᱟ ᱫᱚ ᱦᱩᱭ ᱠᱟᱱᱟ ᱠᱤᱱᱛᱩ ᱮᱢ ᱫᱚ ᱪᱟᱞᱟᱜ ᱦᱩᱭᱩᱜᱼᱟ ᱦᱟᱸᱰᱮ ᱱᱚᱰᱮ ᱚᱱᱠᱟ ᱫᱚ ᱮᱠᱚᱱᱚ ᱵᱟᱝ ᱦᱩᱭ ᱠᱟᱱᱟ ᱾
ᱦᱩᱸ ᱦᱩᱸ ᱟᱫᱚ ᱥᱟᱵ ᱠᱟᱜ ᱱᱤᱛᱚᱜ ᱫᱚ ᱟᱵ ᱟᱹᱣᱨᱤ ᱵᱤᱱ ᱫᱟᱬᱟᱱᱟ ᱫᱟᱬᱟᱱ ᱫᱚ ᱾ ᱟᱫᱚ ᱚᱱᱠᱟ ᱫᱚ ᱢᱚᱱᱮ ᱨᱮᱫᱚ ᱢᱮᱱᱟᱜ ᱛᱟᱵᱤᱱ ᱜᱮᱭᱟ ᱡᱮ ᱡᱩᱫᱤ ᱱᱚᱝᱠᱟ ᱥᱩᱡᱳᱠ ᱠᱚ ᱦᱩᱭᱩᱜᱼᱟ ᱛᱤᱨᱮ ᱯᱚᱭᱥᱟ ᱛᱟᱦᱮᱱᱟ ᱾ ᱚᱱᱠᱟ ᱥᱩᱡᱳᱜ ᱧᱟᱢ ᱞᱮᱱᱠᱷᱟᱱ ᱟᱠᱟ ᱠᱚ ᱯᱞᱮᱥ ᱟᱨᱠᱤ ᱫᱟᱬᱟ ᱨᱮᱱᱟᱜ ᱤᱪᱪᱷᱟᱹ ᱢᱮᱱᱟᱜ ᱛᱟᱵᱤᱱᱟ ᱾ ᱠᱤ ᱚᱠᱚᱭ ᱠᱚᱫᱚ ᱟᱹᱰᱤ ᱡᱟᱭᱜᱟ ᱫᱟᱬᱟ ᱨᱮᱱᱟᱜ ᱤᱪᱪᱷᱟᱹ ᱢᱮᱱᱟᱜ ᱛᱟᱠ
ᱤᱧᱟᱱ ᱫᱚ ᱪᱮᱜ ᱞᱮᱠᱚ ᱫᱟᱬᱟ ᱨᱮᱱᱟᱜ ᱤᱪᱪᱷᱟᱹ ᱫᱚ ᱢᱟᱱᱮ ᱪᱟᱞᱟᱣᱱᱟ ᱢᱤᱫᱴᱟᱝ ᱜᱮ ᱤᱪᱪᱷᱟᱹ ᱢᱮᱱᱟᱜ ᱫᱚ ᱦᱟᱱᱮ ᱠᱟᱥᱢᱤᱨ ᱫᱤᱥᱚᱢ ᱧᱮᱞ ᱛᱟᱢ ᱛᱚ ᱾ ᱡᱟᱭᱜᱟ ᱱᱟᱜ ᱞᱚᱠᱮᱥᱟᱱ ᱠᱚ ᱦᱮᱸ ᱚᱸᱰᱮ ᱫᱚ ᱪᱟᱞᱟᱱᱟ ᱠᱷᱩᱵ ᱤᱪᱷᱟᱩᱠ ᱾ ᱠᱤᱱᱛᱩ ᱚᱸᱰᱮ ᱫᱚ ᱚᱠᱚᱭ ᱤᱫᱤᱧᱟ ᱮᱠᱞᱟ ᱦᱚᱸ ᱟᱨ ᱚᱸᱰᱮ ᱛᱚ ᱪᱮᱜ ᱞᱮᱠᱟ ᱡᱟᱭᱜᱟ ᱛᱚᱢ ᱵᱟᱲᱟᱭ ᱜᱮᱭᱟ ᱾ ᱦᱮᱸ ᱢᱟᱱᱮ ᱯᱩᱱᱟ ᱨᱟᱡᱽᱡᱚ ᱫᱚ ᱚᱱᱟᱜᱮ ᱫᱤᱥᱚᱢ ᱫᱚ ᱦᱩᱭᱩᱜ ᱠᱟᱱᱟ ᱠᱟᱥᱢᱤᱨ ᱾
ᱦᱩᱸ ᱦᱩᱸ ᱦᱩᱸ ᱟᱨᱚ ᱡᱩᱫᱤ ᱥᱟᱠ ᱠᱟᱜ ᱵᱤᱱ ᱚᱱᱟ ᱫᱚ ᱵᱷᱟᱨᱚᱛ ᱨᱮᱵᱤᱱ ᱞᱮᱭ ᱠᱮᱫᱟ ᱟᱵᱚ ᱵᱤᱥᱚᱢ ᱨᱮᱜᱮ ᱦᱮᱸ ᱥᱮ ᱵᱟᱝ ᱛᱟᱞᱮᱜ ᱟᱨᱚ ᱡᱩᱫᱤ ᱩᱝᱠᱟ ᱡᱩᱫᱤ ᱪᱟᱱᱥ ᱡᱩᱫᱤ ᱩᱝᱠᱟ ᱵᱟᱹᱲᱛᱤ ᱧᱚᱜ ᱥᱩᱡᱳᱜ ᱵᱮᱤᱱ ᱧᱟᱢᱟ ᱾ ᱛᱟᱦᱚᱞᱮ ᱢᱟᱱᱮ ᱵᱟᱦᱨᱮ ᱫᱟᱬᱟᱱ ᱨᱮᱱᱟᱜ
ᱦᱮᱸ ᱚᱱᱮ ᱱᱮᱯᱟᱞ, ᱵᱷᱩᱴᱟᱱ ᱚᱱᱟ ᱠᱚ ᱡᱟᱭᱜᱟ ᱪᱟᱞᱟᱜ᱾ ᱟᱸᱡᱚᱢ ᱵᱟᱲᱟ ᱫᱤᱧ ᱵᱷᱩᱴᱟᱱ ᱨᱮᱱ ᱦᱚᱲ ᱠᱚᱫᱚ ᱡᱷᱚᱛᱚ ᱮᱠᱫᱚᱢ ᱫᱟᱜ ᱞᱮᱠᱟᱱ ᱦᱚᱲ ᱠᱟᱱᱟ ᱠᱚ ᱡᱷᱚᱛᱚ ᱜᱮ᱾ ᱚᱱᱟ ᱫᱤᱥᱚᱢ ᱠᱟᱹᱴᱤᱡ ᱪᱟᱞᱟᱣ ᱠᱟᱛᱮ ᱫᱟᱬᱟ ᱠᱟᱛᱤᱧ ᱦᱮᱡ ᱱᱟ ᱟᱹᱰᱤ ᱤᱪᱪᱷᱟᱹ ᱛᱟᱦᱮᱸᱭ ᱢᱟᱱᱮ ᱢᱮᱱᱟᱜ ᱛᱤᱧᱟᱹ᱾
ᱟᱪᱪᱷᱟ ᱟᱪᱷᱟ ᱟᱪᱪᱷᱟ, ᱟᱫᱚ ᱵᱷᱩᱴᱟᱱ ᱨᱮᱫᱚ ᱢᱟᱱᱮ ᱚᱱᱠᱟ ᱜᱮ ᱦᱚᱲ ᱥᱟᱞᱟᱜ ᱱᱚᱝᱠᱟ ᱧᱟᱯᱟᱢ ᱨᱚᱯ- ᱯᱚᱲ ᱠᱟᱛᱷᱟ ᱠᱚ᱾ ᱥᱮ ᱚᱱᱠᱟ ᱠᱚ ᱵᱷᱩᱴᱟᱱ ᱨᱮᱱᱟᱜ ᱮᱥ-ᱯᱮᱥᱟᱞ ᱠᱤᱪᱷᱩ ᱟᱵᱤᱱᱟᱜ ᱢᱮᱱᱟᱜ ᱛᱟᱵᱤᱱᱟ, ᱡᱮ ᱱᱚᱣᱟ ᱵᱷᱩᱴᱟᱱ ᱨᱮ ᱡᱩᱫᱤᱧ ᱪᱟᱞᱟᱜ-ᱟ, ᱛᱟᱦᱚᱞᱮ ᱚᱱᱮ ᱚᱱᱟᱧ ᱧᱮᱞᱟ ᱤᱧ ᱚᱱᱮ ᱚᱱᱟ ᱟᱥᱚᱞ ᱠᱷᱟᱥ ᱠᱟᱨᱛᱮ ᱱᱚᱣᱟ ᱧᱮᱞ ᱪᱟᱞᱟᱜ ᱦᱩᱭᱩᱜ ᱛᱤᱧᱟᱹ ᱟᱨᱠᱤ᱾ ᱚᱱᱠᱟ ᱱᱟᱜ ᱡᱟᱦᱟᱸ ᱱᱟᱜ ᱢᱮᱱᱟᱜ-ᱟ ᱥᱮ ᱪᱮᱫ ᱟᱪᱪᱷᱟ ᱟᱪᱪᱷᱟ ᱦᱩᱸ ᱦᱩᱸ, ᱦᱮᱸ ᱦᱮᱸ ᱦᱮᱸ, ᱟᱪᱪᱷᱟ ᱟᱪᱪᱷᱟ, ᱦᱩᱸ ᱦᱩᱸ ᱦᱩᱸ ᱟᱫᱚ ᱡᱮᱢᱚᱱ ᱵᱷᱟᱨᱚᱛ ᱨᱮᱜᱮ ᱢᱮᱱᱟᱜ-ᱟ ᱟᱨ- ᱠᱤ ᱡᱮᱢᱚᱱ ᱦᱤᱢᱟᱪᱚᱞ ᱯᱨᱚᱫᱮᱥ ᱠᱚᱨᱮ ᱠᱷᱩᱞᱞᱩ, ᱢᱟᱱᱟᱞᱤ ᱠᱚ ᱢᱮᱱᱟᱜ-ᱟ ᱞᱟᱫᱟᱠᱷ ᱦᱚᱸ ᱟᱰᱤ ᱪᱮᱦᱨᱟᱱ ᱡᱟᱭᱜᱟ ᱠᱟᱱ ᱜᱮᱭᱟ᱾ ᱡᱟᱦᱟᱸ ᱨᱮ ᱦᱮᱸ ᱥᱮ ᱵᱟᱝ ᱛᱟᱦᱞᱮ ᱚᱱᱟ ᱠᱚᱨᱮᱫ ᱦᱚᱸ ᱫᱟᱬᱟᱱ ᱨᱮᱱᱟᱜ ᱤᱪᱪᱷᱟᱹ ᱫᱚ ᱢᱮᱱᱟᱜ-ᱟ ᱥᱮ
ᱢᱮᱱᱟᱜ-ᱟ ᱦᱮᱸ ᱚᱱᱠᱟᱱ ᱡᱟᱭᱜᱟ ᱠᱚᱛᱚ ᱪᱟᱞᱟᱣᱱᱟ ᱫᱚᱢᱮ ᱤᱪᱪᱷᱟᱹ ᱢᱮᱱᱟᱜ-ᱟ᱾
ᱟᱪᱪᱷᱟ ᱟᱪᱪᱷᱟ ᱟᱪᱪᱷᱟ ᱦᱮᱸ ᱦᱮᱸ, ᱟᱹᱰᱤ ᱱᱟᱯᱟᱭ ᱠᱟᱛᱷᱟ᱾ ᱟᱫᱚ ᱟᱹᱞᱤᱧ ᱦᱚᱸ ᱱᱚᱝᱠᱟ ᱫᱟᱬᱟ ᱫᱚ ᱫᱟᱬᱟ ᱟᱹᱰᱤ ᱡᱟᱭᱜᱟ ᱜᱮᱞᱤᱧ ᱫᱟᱬᱟ ᱠᱟᱫᱟ ᱟᱹᱞᱤᱧ ᱦᱚᱸ ᱯᱟᱲᱦᱟᱜ ᱜᱮ ᱥᱟᱺᱜᱤᱧ ᱥᱟᱺᱜᱤᱧ ᱞᱤᱧ ᱯᱟᱲᱟᱣ ᱟᱠᱟᱱᱟ ᱡᱮᱢᱚᱱ ᱩᱛᱛᱚᱨ ᱯᱨᱚᱫᱮᱥ ᱨᱮ ᱟᱹᱞᱤᱧ ᱞᱤᱧ ᱯᱟᱲᱦᱟᱣ ᱠᱟᱱᱟ ᱚᱸᱰᱮ ᱜᱨᱮᱡᱩᱭᱮᱥᱚᱱ ᱦᱚᱸ ᱚᱸᱰᱮ ᱜᱮᱞᱤᱧ ᱠᱚᱨᱟᱣ ᱠᱟᱫᱟ, ᱢᱟᱥᱴᱟᱨ ᱰᱤᱜᱽᱨᱤ ᱦᱚᱸ ᱚᱸᱰᱮ ᱜᱮᱞᱤᱧ ᱠᱚᱨᱟᱣ ᱟᱠᱟᱫᱟ᱾ ᱛᱟᱯᱚᱨᱮ ᱟᱫᱚ ᱚᱲᱟᱜ ᱱᱚᱛᱮ ᱦᱮᱡ ᱦᱩᱭ ᱠᱟᱱᱟ ᱚᱲᱟᱜ ᱥᱮᱫ ᱜᱮ᱾ ᱟᱫᱚ ᱵᱤᱭᱮᱰ ᱠᱚᱫᱚ ᱱᱚᱛᱮ ᱚᱲᱟᱜ ᱚᱲᱟᱜ ᱥᱩᱨ ᱠᱚᱨᱮᱜ ᱜᱮᱞᱤᱧ ᱠᱚᱨᱟᱣᱫᱟ ᱟᱫᱚ ᱱᱚᱝᱠᱟ ᱠᱟᱹᱢᱤ ᱦᱚᱸ ᱠᱟᱹᱢᱤ ᱵᱟᱲᱟ ᱜᱮ᱾ ᱠᱟᱱᱟ ᱟᱫᱚ ᱚᱱᱠᱟ ᱜᱮ᱾ ᱛᱟᱦᱞᱮ ᱟᱫᱚ ᱚᱱᱟ ᱦᱚᱛᱮᱜ ᱛᱮ ᱱᱚᱛᱮ ᱚᱲᱟᱜ ᱥᱮᱫ ᱜᱮ ᱦᱮᱡ ᱦᱩᱭ ᱠᱟᱱᱟ, ᱟᱫᱚ ᱟᱫᱚ ᱫᱟᱬᱟ ᱫᱚ ᱚᱱᱠᱟ ᱟᱨᱚ ᱚᱱᱠᱟ ᱟᱭᱢᱟ ᱡᱟᱭᱜᱟ ᱫᱟᱬᱟ ᱨᱮᱱᱟᱜ ᱤᱪᱪᱷᱟᱹ ᱫᱚ ᱢᱮᱱᱟᱜ-ᱟ ᱟᱨᱠᱤ᱾ ᱟᱫᱚ ᱱᱚᱝᱠᱟ ᱚᱠᱛᱚ ᱠᱚ ᱛᱟᱨᱯᱚᱨᱮ ᱱᱚᱜ-ᱚᱭ ᱯᱟᱲᱦᱟᱜ ᱠᱚ ᱠᱚᱱᱴᱤᱱᱤᱭᱩ ᱪᱟᱞᱟᱜ ᱠᱟᱱ ᱜᱮᱭᱟ, ᱟᱨ
ᱦᱮᱸ ᱦᱮᱸ ᱟᱫᱚ ᱚᱱᱟ ᱯᱷᱟᱲᱟ ᱠᱷᱟᱹᱛᱤᱨ ᱛᱮᱦᱚᱸ ᱩᱰᱩᱝ ᱫᱚ ᱵᱟᱝ ᱜᱟᱱᱚᱜ ᱠᱟᱱᱟ᱾
ᱦᱳᱭ ᱦᱳᱭ ᱦᱳᱭ, ᱟᱪᱪᱷᱟ, ᱛᱟᱦᱞᱮ ᱢᱮᱰᱟᱢ ᱱᱤᱛᱚᱜ ᱫᱚ ᱱᱤᱝᱠᱟᱹ ᱜᱮ ᱛᱟᱦᱚᱞᱮ ᱟᱹᱞᱤᱧ ᱢᱤᱫ ᱫᱷᱟᱣ ᱞᱤᱧ ᱱᱚᱝᱠᱟ ᱞᱤᱧ ᱠᱚᱞ ᱟᱵᱤᱱ ᱠᱟᱱᱟ᱾
ᱥᱮ ᱪᱮᱫ? ᱱᱚᱜ-ᱚᱭ ᱛᱚ ᱚᱠᱛᱚ ᱠᱚᱫᱚ ᱪᱟᱵᱟ ᱦᱮᱡ ᱱᱟ ᱥᱮ᱾
ᱦᱮᱸ ᱦᱮᱞᱳ,
ᱛᱟᱦᱞᱮ ᱟᱞᱤᱧ ᱢᱤᱫ ᱫᱷᱟᱣ ᱞᱤᱧ ᱠᱚᱞ ᱟᱵᱤᱱ ᱠᱟᱱᱟ ᱦᱚᱭ ᱥᱮ᱾
ᱦᱩᱸ ᱦᱩᱸ
ᱦᱮᱸ